ᱦᱮᱸ ᱜᱚᱝᱠᱮ ᱟᱸᱡᱚᱢᱚᱜ ᱠᱟᱱᱟ ᱟᱹᱞᱤᱧᱟᱜ ᱨᱚᱲ?
ᱦᱮᱸ ᱟᱸᱡᱚᱢᱚᱜ ᱠᱟᱱᱟ ᱟᱹᱞᱤᱧᱟᱜ ᱨᱚᱲ ᱟᱸᱡᱚᱢᱚᱜ ᱠᱟᱱᱟ?
ᱦᱮᱸ ᱜᱚᱝᱠᱮ ᱟᱸᱡᱚᱢᱚᱜ ᱠᱟᱱᱟ
ᱦᱮᱸ ᱟᱪᱪᱷᱟ ᱚᱠᱟᱨᱮᱞᱟᱝ ᱛᱟᱦᱮᱸ ᱠᱟᱱᱟ ᱡᱮᱱᱚ ᱜᱚᱝᱠᱮ?
ᱳ ᱵᱟᱯᱞᱟ ᱞᱟᱝ ᱜᱚᱞᱯᱚᱭᱮᱜ ᱛᱮᱦᱮᱸᱜ
ᱟᱪᱪᱷᱟ
ᱟᱪᱪᱷᱟ ᱦᱥ
ᱟᱫᱚ ᱴᱚᱯᱤᱠ ᱞᱟᱝ ᱪᱮᱧᱡᱟ ᱥᱮ
ᱵᱟ ᱟᱫᱚ ᱱᱤᱛᱚᱜ ᱫᱚᱞᱟᱝ ᱪᱮᱧᱡᱟ ᱦᱮᱸ ᱢᱮᱫᱴᱮᱱ ᱤᱭᱟᱹ ᱫᱚ ᱟᱫᱚ ᱵᱟᱞᱟᱝ ᱤᱭᱟᱹ ᱦᱳᱭ
ᱟᱫᱚ ᱜᱚᱝ ᱠᱮ ᱱᱤᱭᱟᱹ ᱯᱚᱨᱮ ᱢᱟ ᱫᱟᱸᱥᱟᱭ ᱵᱚᱸᱜᱟ ᱥᱮᱴᱮᱨᱚᱜ ᱠᱟᱱᱟ
ᱦᱳᱭ
ᱦᱳᱭᱛᱚ ᱟᱯᱮᱥᱮᱱ ᱫᱚ ᱫᱟᱸᱥᱟᱭ ᱵᱚᱸᱜᱟ ᱫᱚ ᱪᱮᱫ ᱞᱮᱠᱟ ᱠᱚ ᱢᱟᱱᱟᱣᱟ
ᱫᱟᱸᱥᱟᱭ ᱟᱞᱮ ᱥᱮᱫ ᱫᱚᱞᱮ ᱮᱱᱮᱡ ᱜᱮᱭᱟ ᱥᱮ ᱱᱚᱣᱟ ᱫᱚ ᱵᱷᱟᱹᱜᱤ ᱜᱮ ᱦᱩᱭᱩᱜ ᱜᱮᱭᱟ ᱟᱨ ᱠᱤ ᱟᱨ ᱮᱱᱮᱡ ᱵᱟᱲᱟᱭ ᱜᱮᱭᱟᱞᱮ ᱚᱝᱠᱟ ᱟᱫᱚ ᱱᱤᱭᱟᱹ ᱫᱷᱟᱣ ᱫᱚ ᱢᱟᱱᱮ ᱪᱮᱫ ᱞᱮᱠᱟ ᱟᱠᱟᱱᱟᱞᱮ ᱟᱞᱮ ᱱᱚᱰᱮ ᱢᱤᱫᱴᱮᱱ ᱯᱚᱨᱚᱵᱽ ᱦᱩᱭᱩᱜᱼᱟ ᱥᱮ ᱛᱟᱞᱦᱮ ᱟᱞᱮ ᱠᱚᱜᱮ ᱠᱩᱢᱤᱴᱤ ᱠᱟᱱᱟᱞᱮ ᱮ ᱟᱨᱚᱻ ᱚᱱᱟ ᱠᱷᱟᱹᱛᱤᱨ ᱛᱮ ᱢᱟᱱᱮ ᱥᱟᱹᱛ ᱥᱟᱯᱲᱟᱣ ᱨᱮᱱᱟᱜ ᱵᱮᱯᱟᱨ ᱢᱮᱱᱟᱜᱼᱟ ᱚᱱᱟ ᱠᱷᱟᱹᱛᱤᱨ ᱛᱮ ᱱᱤᱭᱟᱹ ᱫᱷᱟᱣ ᱫᱚ ᱵᱟᱝᱞᱮ ᱮᱱᱮᱡ ᱫᱟᱲᱮ ᱠᱟᱣᱫᱟ
ᱟᱪᱪᱷᱟ ᱟᱪᱪᱷᱟ ᱟᱪᱪᱷᱟ
ᱟᱪᱷᱟ ᱟᱯᱮ ᱫᱚ ᱪᱮᱫ ᱞᱮᱠᱟ ᱯᱮ ᱮᱱᱮᱡ ᱮᱱᱮᱡ ᱵᱟᱲᱟ ᱢᱮᱱᱟᱜ ᱜᱮᱭᱟ ᱪᱚᱞ ᱢᱮᱱᱟᱜ ᱜᱮᱭᱟ ᱥᱮ
ᱦᱳᱭ ᱜᱚᱝᱠᱮ ᱢᱮᱱᱟᱜ ᱫᱚ ᱢᱮᱱᱟᱜ ᱠᱟᱜ ᱜᱮᱭᱟ ᱟᱞᱚ ᱟᱫᱚ ᱟᱞᱮ ᱥᱮ ᱛᱮᱱ ᱫᱚ ᱢᱟᱱᱮ ᱢᱚᱬᱮ ᱥᱤᱧ ᱢᱚᱬᱮ ᱧᱤᱫᱟᱹ ᱱᱟᱜ ᱞᱮ ᱢᱟᱱᱟᱣᱟ ᱱᱟᱜ ᱫᱟᱸᱥᱟᱭ ᱫᱚ
ᱟᱪᱷᱟ ᱵᱮᱥ, ᱟᱨ ᱛᱤᱱᱟᱹᱜ ᱡᱷᱟᱹᱞ ᱡᱷᱟᱹᱞ ᱯᱮ ᱪᱟᱞᱟᱜ ᱜᱮᱭᱟ ᱚᱱᱠᱟ ᱫᱟᱸᱥᱟᱭ ᱮᱱᱮᱡ ᱠᱚᱨᱮ
ᱚ, ᱦᱮᱸ ᱪᱟᱞᱟᱣ ᱦᱩᱭᱩᱜ ᱜᱮᱭᱟ ᱪᱟᱞᱟᱣ ᱫᱚ ᱛᱤᱱᱟᱹᱜ ᱛᱩᱨᱩᱭ ᱜᱚᱴᱟᱝ ᱜᱟᱱ ᱟᱛᱩ ᱫᱚᱞᱮ ᱪᱟᱞᱟᱜ ᱜᱮᱭᱟ
ᱟᱪᱷᱟ, ᱢᱟᱱᱮ ᱥᱩᱨ ᱥᱩᱯᱩᱨ ᱯᱳᱨ ᱤᱭᱟᱹ ᱠᱚᱨᱮ ᱜᱮ
ᱦᱮᱸ ᱥᱩᱨ ᱥᱩᱯᱩᱨ ᱥᱩᱨ ᱥᱩᱯᱩᱨ ᱟᱫᱚ ᱦᱚᱸ ᱟᱞᱮ ᱫᱚ ᱱᱚᱝᱠᱟᱭᱟᱞᱮ ᱪᱮᱫ ᱞᱮᱠᱟ ᱞᱟᱹᱭ ᱢᱮᱥᱮ ᱟ ᱦᱮᱞᱳ ᱦᱮᱞᱳ ᱦᱮᱞᱳ ᱦᱮᱞᱳ ᱦᱮᱞᱳ
ᱮᱱᱮᱡ ᱥᱮᱨᱮᱧ ᱵᱟᱲᱟᱭ ᱛᱮ
ᱦᱮᱸ ᱜᱚᱝᱠᱮ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ ᱞᱟᱭ ᱫᱤᱧ, ᱞᱟᱹᱭ ᱫᱟᱞᱤᱧ ᱡᱮ ᱫᱟᱸᱥᱟᱭ ᱥᱮᱨᱮᱧ ᱨᱮᱫᱚ ᱚᱠᱚᱭ ᱠᱚᱠᱚ ᱥᱮᱞᱮᱫ ᱫᱟᱲᱮᱭᱟᱜᱼᱟ
ᱟᱸᱻ ᱫᱟᱸᱥᱟᱭ ᱥᱮᱨᱮᱧ ᱨᱮᱫᱚ ᱦᱮᱸ ᱡᱚᱛᱚ ᱠᱚᱜᱮ ᱠᱚ ᱥᱮᱞᱮᱫ ᱫᱟᱲᱮᱭᱟᱜᱼᱟ ᱡᱟᱦᱟᱸᱭ ᱟᱸᱻ ᱜᱚᱝᱠᱮ ᱢᱮᱱᱟᱜ ᱠᱟᱫᱮ ᱛᱟᱞᱮᱭᱟ ᱜᱩᱨᱩ ᱜᱚᱝᱠᱮ
ᱦᱳᱭ
ᱩᱱᱤ ᱥᱟᱶᱛᱮ ᱩᱱᱤ ᱨᱤᱱ ᱪᱮᱞᱟ ᱠᱚ ᱡᱟᱦᱟᱸᱭ ᱠᱚ ᱠᱟᱱᱟ ᱠᱚ ᱪᱮᱞᱟ ᱠᱚ ᱫᱚ ᱱᱟᱦᱟᱜ ᱩᱝᱠᱩ ᱠᱚ ᱡᱷᱚᱛᱚ
ᱦᱮᱸ, ᱛᱟᱦᱞᱮ ᱫᱟᱸᱥᱟᱭ ᱥᱮᱨᱮᱧ ᱨᱮᱫᱚ ᱥᱩᱢᱩᱝ ᱠᱚᱲᱟ ᱜᱤᱫᱽᱨᱟᱹ ᱜᱮᱵᱚᱱ ᱮᱱᱮᱡ ᱥᱮᱨᱮᱧᱟ ᱠᱩᱲᱤ ᱜᱤᱫᱽᱨᱟᱹ ᱫᱚ ᱚᱱᱟ ᱫᱟᱸᱥᱟᱭ ᱥᱮᱨᱮᱧ ᱨᱮᱫᱚ ᱵᱟᱝᱠᱚ ᱮᱱᱮᱡ ᱥᱮᱨᱮᱧᱟ ᱦᱮᱸᱥᱮ ᱟᱨ ᱢᱟᱱᱮ ᱟᱵᱚᱜᱮ ᱢᱟᱱᱮ ᱠᱚᱲᱟ ᱜᱤᱫᱽᱨᱟᱹ ᱠᱚᱜᱮ ᱠᱩᱲᱤ ᱜᱤᱫᱽᱨᱟᱹᱣᱟᱜ ᱥᱟᱡᱽ ᱥᱟᱯᱟᱵ ᱤᱭᱟᱹ ᱟᱛᱮᱫ ᱜᱮᱵᱚᱱ
ᱩᱰᱩᱠᱚᱜᱼᱟ ᱵᱚᱱ᱾
ᱩᱰᱩᱠᱚᱜᱼᱟ ᱠᱚ ᱟᱫᱚ ᱱᱚᱣᱟ ᱱᱚᱣᱟ ᱨᱮᱱᱟᱜ ᱱᱟᱜᱟᱢ ᱡᱟᱦᱟᱸ ᱢᱮᱱᱟᱜ ᱟᱠᱟᱫᱼᱟ ᱚᱱᱟ ᱡᱩᱫᱤ ᱠᱟᱹᱴᱤᱡ ᱵᱤᱱ ᱵᱟᱲᱟᱭᱟ ᱠᱟᱹᱴᱤᱡ ᱞᱟᱹᱭ ᱞᱮᱠᱷᱟᱱ᱾ ᱪᱮᱫᱟᱜ ᱦᱚᱸᱜᱼᱚᱭ ᱠᱩᱲᱤ ᱜᱤᱫᱽᱨᱟᱹ ᱥᱟᱡᱽ ᱥᱟᱯᱟᱵ ᱤᱭᱟᱹ ᱠᱟᱛᱮ ᱵᱚᱱ ᱩᱰᱳᱠᱚᱜᱼᱟ?
ᱜᱚᱢᱠᱮ ᱟᱹᱞᱤᱧ ᱢᱤᱫᱴᱟᱱ ᱤᱭᱟᱹᱞᱤᱧ ᱟᱸᱡᱚᱢ ᱞᱮᱫ ᱛᱟᱦᱮᱸᱫ ᱜᱚᱞᱯᱷᱚ ᱞᱤᱧ ᱟᱸᱡᱚᱢ ᱞᱮᱫ ᱛᱟᱦᱮᱸᱫ ᱾ ᱠᱩᱫᱩᱢ ᱞᱤᱧ ᱟᱸᱡᱚᱢ ᱞᱮᱫ ᱛᱟᱦᱮᱸᱫ ᱡᱮ ᱵᱟᱝᱟ ᱟᱵᱚᱨᱤᱱ ᱢᱤᱫᱴᱟᱝ ᱢᱟᱹᱭ ᱦᱚᱲ ᱟᱵᱚᱨ ᱦᱮᱞᱳ ᱟᱸᱡᱚᱢᱚᱜ ᱠᱟᱱᱟ? ᱦᱮᱞᱳ ᱦᱮᱞᱳ ᱦᱮᱞᱳ